ᱦᱮᱞᱳ
ᱜᱚᱢᱠᱮ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ
ᱩᱸ ᱪᱮᱫ ᱪᱤᱠᱟᱭ ᱦᱩᱭᱩᱜ ᱠᱟᱱᱟ?
ᱱᱚᱜᱼᱚᱭ ᱜᱤᱛᱤᱡ ᱵᱟᱲᱟ ᱦᱩᱭ ᱟᱠᱟᱱᱟ ᱡᱚᱢᱼ ᱧᱩ ᱠᱟᱛᱮ ᱦᱚᱭᱚᱝᱚᱜ ᱦᱩᱭᱩᱜ ᱠᱟᱱᱟ᱾ ᱟᱵᱮᱱ ᱪᱮᱫ ᱵᱮᱱ ᱪᱤᱠᱟᱭᱮᱫᱼᱟ?
ᱟᱹᱞᱤᱧ ᱦᱚᱸ ᱱᱚᱜᱼᱚᱭ ᱜᱤᱛᱤᱡ ᱡᱤᱨᱟᱹᱣ ᱦᱩᱭ ᱟᱠᱟᱱᱟ ᱦᱟᱸᱜ ᱵᱟᱦᱨᱮ ᱨᱮᱜᱮ᱾
ᱜᱮ ᱢᱮᱱᱟᱜ ᱵᱤᱱᱟ ᱛᱚ?
ᱦᱳᱭ ᱱᱤᱭᱟᱹ ᱜᱷᱟᱹᱲᱤᱡ ᱫᱚ ᱦᱟᱸᱜ ᱱᱟᱯᱟᱭ ᱵᱟᱲᱟ ᱜᱮ ᱟᱵᱮᱱ ᱜᱮ?
ᱟᱹᱞᱤᱧ ᱦᱚᱸ ᱮᱠᱷᱚᱱ ᱱᱟᱯᱟᱭ ᱜᱮ ᱛᱟᱦᱞᱮ ᱚᱲᱟᱜ ᱠᱚᱨᱮ ᱱᱟᱯᱟᱭ ᱦᱮᱱᱟᱜ ᱠᱚᱣᱟ ᱛᱚ?
ᱦᱳᱭ ᱚᱲᱟᱜ ᱠᱚᱨᱮ ᱦᱚᱸ ᱱᱟᱯᱟᱭ ᱵᱟᱲᱟ ᱜᱮ ᱢᱮᱱᱟᱜ ᱠᱚᱣᱟ᱾ ᱟᱯᱮ ᱨᱮᱱ ᱜᱮ?
ᱟᱞᱮᱱ ᱦᱚᱸ ᱱᱟᱯᱟᱭ ᱜᱮ ᱮᱠᱷᱚᱱ ᱫᱚ ᱦᱟᱸᱜ᱾ ᱛᱟᱦᱞᱮ ᱠᱟᱛᱷᱟ ᱫᱚ ᱫᱟᱬᱟ ᱤᱫᱤᱜ ᱛᱮᱵ ᱨᱚᱯᱚᱲᱟ᱾ ᱚᱠᱟ ᱠᱚᱨᱮ ᱵᱮᱱ ᱫᱟᱬᱟᱣ ᱠᱟᱜᱼᱟ?
ᱦᱳᱭ ᱦᱳᱭ ᱦᱳᱭ᱾ ᱦᱳᱭ ᱦᱳᱭ᱾
ᱦᱮᱸ ᱢᱟ ᱛᱟᱦᱚᱞᱮ ᱯᱳᱭᱞᱳ ᱛᱮ ᱟᱵᱮᱱ ᱜᱮ ᱞᱟᱹᱭ ᱞᱮᱵᱮᱱ ᱚᱠᱟ ᱠᱚᱨᱮ ᱵᱮᱱ ᱫᱟᱬᱟᱣ ᱠᱟᱜᱼᱟ᱾ ᱪᱮᱫ ᱪᱮᱫ ᱵᱮᱱ ᱧᱮᱞ ᱠᱟᱜᱼᱟ?
ᱟᱪᱪᱷᱟ᱾ ᱫᱟᱬᱟ ᱢᱟ ᱦᱩᱭ ᱠᱟᱱ ᱜᱮ ᱱᱚᱝᱠᱟ ᱰᱮᱢ ᱞᱟᱹᱭ ᱞᱮᱠᱷᱟᱡ ᱱᱚᱛᱮ ᱢᱩᱠᱩᱴᱢᱩᱱᱤ ᱰᱮᱢ᱾ ᱚᱱᱟᱛᱮ ᱵᱚᱲᱦᱟᱱᱛᱤ ᱰᱮᱢ᱾ ᱟᱨᱦᱚᱸ ᱚᱱᱠᱟ ᱦᱟᱸᱜ ᱩᱭᱦᱟᱹᱨ ᱵᱟᱝ ᱦᱤᱡᱩᱜ ᱠᱟᱱᱟ ᱱᱚᱝᱠᱟ ᱟᱨᱦᱚ ᱵᱩᱨᱩ ᱞᱟᱹᱭ ᱞᱮᱠᱷᱟᱡ ᱫᱚ ᱟᱡᱳᱫᱤᱭᱟᱹ ᱵᱩᱨᱩ᱾ ᱱᱚᱛᱮ ᱥᱩᱥᱱᱤ ᱵᱩᱨᱩ᱾ ᱟᱫᱚ ᱱᱚᱛᱮ ᱱᱚᱸᱰᱮ ᱱᱚᱣᱟ ᱥᱩᱥᱱᱤ ᱵᱩᱨᱩ ᱨᱮᱱᱟᱜ ᱜᱮ ᱡᱟ ᱩᱰᱟᱹᱝ ᱞᱤᱧ ᱧᱮᱞ ᱠᱟᱜᱼᱟ᱾ ᱱᱚᱸᱰᱮᱱᱟᱜ ᱜᱮᱞᱤᱧ ᱞᱟᱹᱭᱮᱫᱼᱟ᱾
ᱦᱳᱭ ᱢᱟ᱾
ᱱᱚᱰᱮ ᱫᱚ ᱧᱮᱞ ᱞᱮᱠᱟ ᱵᱩ ᱱᱚᱰᱮ ᱫᱚ ᱵᱩᱨᱩ ᱫᱚ ᱧᱩᱢᱟᱱᱟᱜ-ᱟ ᱱᱚᱣᱟ ᱠᱷᱟᱹ ᱛᱮ ᱚ ᱢᱟᱱᱮ ᱫᱷᱟᱨᱟ ᱢᱮᱱᱟᱜᱼᱟ᱾ ᱫᱷᱟᱨᱟ ᱫᱚ ᱚᱸᱰᱮ ᱫᱚ ᱢᱤᱫᱴᱟᱹᱝ ᱠᱚᱲᱟᱢᱟᱜ ᱛᱟᱹᱨᱩᱵᱽ ᱠᱷᱚᱱ ᱫᱟᱜ ᱡᱚᱨᱚᱜᱼᱟ᱾ ᱚᱸᱰᱮ ᱫᱚ ᱥᱮᱨᱢᱟ ᱜᱮ ᱡᱚᱨᱚᱜ ᱟᱠᱟᱜ ᱜᱮ ᱛᱟᱦᱮᱱᱟ ᱩᱱᱤ ᱛᱟᱹᱨᱩᱵᱟᱜ ᱠᱚᱲᱟᱢ ᱠᱷᱚᱱ᱾ ᱚᱱᱟ ᱠᱷᱟᱹᱛᱤᱨ ᱛᱮ ᱧᱩᱢᱟᱱᱟᱜ ᱜᱮᱭᱟ᱾ ᱟᱨᱦᱚᱸ ᱱᱚᱝᱠᱟ ᱧᱮᱞ ᱛᱮᱱᱟᱜ ᱠᱚ ᱢᱮᱱᱟᱜᱼᱟ᱾ ᱪᱮᱛᱟᱱ ᱧᱚᱜ ᱨᱮ ᱥᱮᱱ ᱞᱮᱱ ᱠᱷᱟᱡ ᱚᱱᱛᱮ ᱨᱮ ᱰᱚᱢ ᱵᱚᱢ ᱦᱟ ᱢᱮᱱᱟᱜ ᱟᱠᱟᱫᱟ᱾ ᱚᱱᱰᱮ ᱦᱚᱸ ᱚᱱᱠᱟᱜᱮ ᱫᱟᱜ ᱡᱚᱨᱚᱜᱼᱟ᱾ ᱟᱨᱦᱚᱸ ᱧᱮᱞ ᱟᱠᱟᱱᱟ ᱱᱚᱝᱠᱟ ᱡᱮ ᱚᱸᱰᱮ ᱢᱤᱫᱴᱟᱹᱝ ᱨᱟᱡᱟᱭ ᱛᱟᱦᱮᱱ ᱠᱟᱱ ᱛᱟᱦᱮᱱᱟ᱾ ᱚᱸᱰᱮᱻ ᱞᱤᱯᱤ ᱠᱚ ᱚᱞ ᱢᱮᱱᱟᱜ ᱟᱠᱟᱫᱟ, ᱟᱭᱟᱜ ᱧᱩᱛᱩᱢ ᱠᱚ, ᱚᱱᱠᱟ ᱧᱮᱞ ᱦᱩᱭ ᱟᱠᱟᱱᱟ᱾ ᱟᱨᱦᱚᱸ ᱱᱚᱝᱠᱟ ᱧᱮᱞ ᱠᱟᱱᱟ ᱡᱮ ᱚᱸᱰᱮᱻᱱᱟᱜ ᱫᱷᱤᱨᱤᱛᱮ ᱟᱭᱢᱟ ᱞᱮᱠᱟᱱᱟᱜ ᱠᱚ ᱵᱮᱱᱟᱣᱟ ᱡᱮᱢᱚᱱ ᱛᱷᱟᱹᱨᱤ ᱜᱟᱱ ᱟᱨᱚ ᱱᱚᱝᱠᱟᱱ ᱨᱩᱴᱤ ᱨᱤᱫᱟᱜ ᱠᱟᱱ ᱵᱟᱹᱴᱤ ᱠᱟᱱ᱾ ᱱᱚᱝᱠᱟᱱ ᱵᱚᱸᱜᱟ ᱠᱟᱱ᱾ ᱟᱞᱢᱟᱭᱤᱞ ᱟᱭᱢᱟ ᱞᱮᱠᱟᱱᱟᱜ ᱱᱚᱝᱠᱟᱱᱟᱜ ᱧᱮᱞᱟᱜ ᱢᱮᱱᱟᱜᱼᱟ᱾ ᱟᱨᱦᱚᱸ ᱚᱸᱰᱮᱜᱮ ᱡᱚᱯᱚᱜ ᱨᱮᱜᱮ ᱢᱮᱱᱟᱜ ᱟᱠᱟᱫᱟ ᱯᱟᱨᱠ᱾ ᱚᱸᱰᱮ ᱦᱚᱸ ᱧᱮᱞᱡᱚᱝ ᱞᱮᱠᱟᱱᱟᱜ ᱟᱭᱢᱟ ᱞᱮᱠᱟᱱᱟᱜ ᱵᱟᱦᱟ ᱫᱟᱨᱮ ᱠᱚ ᱱᱚᱝᱠᱟ ᱪᱤᱛᱟᱹᱨ ᱛᱩᱞᱟᱹᱣ ᱞᱟᱹᱜᱤᱫ ᱛᱮ ᱟᱹᱰᱤ ᱪᱮᱦᱨᱟ ᱱᱚᱜ᱾ ᱡᱟᱭᱜᱟ ᱢᱮᱱᱟᱜ ᱟᱠᱟᱫᱟ᱾ ᱱᱚᱝᱠᱟ ᱧᱮᱞᱻ ᱛᱮᱭᱟᱜ ᱟᱨᱦᱚᱸ ᱚᱱᱠᱟ ᱫᱚᱻ ᱵᱟᱝ ᱩᱭᱦᱟᱹᱨᱚᱜ ᱠᱟᱱᱟ ᱦᱟᱸ ᱦᱟᱸᱜ᱾
ᱦᱳᱭ ᱜᱚᱝᱠᱮ ᱫᱚᱠᱟᱱ ᱫᱟᱱᱤ ᱠᱚ ᱪᱮᱫ ᱞᱮᱠᱟ ᱢᱮᱱᱟᱜ ᱟᱠᱟᱜ-ᱟ ᱚᱸᱰᱮ ᱫᱚ?
ᱦᱳᱭ ᱫᱚᱠᱟᱱ ᱠᱚᱦᱚᱸ ᱚᱸᱰᱮ ᱢᱟᱱᱮ ᱟᱬᱜᱚ ᱜᱮ ᱢᱮᱱᱟᱜ ᱟᱠᱟᱫᱟ᱾ ᱢᱟᱱᱮ ᱚᱸᱰᱮ ᱫᱚ ᱫᱚᱠᱟᱱ ᱚᱸᱰᱮ ᱜᱮᱠᱚ ᱛᱟᱦᱮᱱᱟ᱾ ᱚᱸᱰᱮ ᱜᱮ ᱢᱟᱱᱮ ᱫᱤᱞᱤ ᱜᱮ ᱯᱟᱛᱟ ᱦᱩᱭᱩᱜ ᱞᱮᱠᱟ ᱜᱮᱢ ᱢᱮ ᱟᱭᱢᱟᱜᱮ ᱫᱚᱠᱟᱱ ᱢᱮᱱᱟᱜ ᱟᱠᱫᱼᱟᱠᱟ ᱥᱟᱜᱤᱧ ᱠᱚᱨᱮᱱ ᱠᱚ ᱦᱤᱡᱩᱜ ᱠᱷᱟᱱ ᱛᱟᱦᱮᱸ ᱵᱟᱠᱷᱨᱟ ᱛᱮᱦᱚᱸ ᱚᱲᱟᱜ ᱠᱚᱦᱚᱸ ᱢᱮᱱᱟᱜ ᱟᱠᱟᱜᱼᱟ ᱫᱚᱠᱟᱱ ᱠᱚᱢᱟ ᱢᱮᱱᱟᱜ ᱜᱮᱭᱟ ᱚᱸᱰᱮ ᱜᱮᱠᱚ ᱡᱚᱢ ᱧᱩᱭᱟ ᱠᱚ ᱱᱚᱝᱠᱟᱱ ᱢᱮᱱᱟᱜ ᱟᱠᱟᱫᱟ ᱯᱟᱛᱟ ᱢᱚᱱᱮ ᱦᱩᱭᱩᱜᱼᱟ ᱰᱮᱞᱤ ᱜᱮ ᱡᱟᱹᱱᱤᱡ ᱯᱟᱛᱟ ᱦᱩᱭᱩᱜ ᱠᱟᱱᱟ ᱱᱚᱝᱠᱟ ᱧᱮᱞᱚᱜ ᱜᱮᱭᱟ ᱚᱸᱰᱮ ᱥᱮᱱ ᱵᱟᱲᱟ ᱦᱩᱭ ᱟᱠᱟᱱ ᱜᱮᱭᱟ ᱢᱤᱫ ᱵᱟᱨ ᱫᱷᱟᱣ ᱟᱭᱢᱟ ᱞᱮᱠᱟᱱᱟᱜ ᱠᱚ ᱟᱠᱷᱨᱤᱧᱟ ᱫᱚᱠᱟᱱ ᱨᱮᱦᱚᱸ ᱡᱤᱱᱤᱥ ᱯᱟᱹᱛᱤ ᱠᱚ
ᱟᱨᱦᱚᱸ ᱚᱱᱠᱟ ᱫᱚ ᱩᱭᱦᱟᱹᱨ ᱠᱚ ᱦᱟᱜ ᱫᱚ ᱩᱱᱟᱹᱜ ᱵᱟᱝ ᱦᱤᱡᱩᱜ ᱠᱟᱱᱟ ᱞᱟᱹᱭ ᱞᱮᱵᱮᱱ ᱟᱵᱮᱱ ᱯᱟᱹᱨᱤ ᱚᱠᱟ ᱚᱠᱟᱨᱮ ᱯᱮ ᱫᱟᱲᱟ ᱠᱟᱫᱟ ᱟᱨᱦᱚᱸ ᱩᱭᱦᱟᱹᱨ ᱦᱤᱡᱩᱜ ᱠᱷᱟᱜ ᱦᱟᱸᱜ ᱞᱤᱧ ᱞᱟᱹᱭᱟ ᱦᱟᱸᱜ
ᱦᱳᱭ ᱦᱳᱭ ᱟᱹᱞᱤᱧ ᱫᱚ ᱯᱳᱭᱞᱳ ᱛᱮ ᱫᱟᱲᱟ ᱫᱚ ᱫᱚᱢᱮ ᱜᱮᱞᱤᱧ ᱠᱩᱥᱤᱭᱟᱜᱼᱟ ᱫᱟᱲᱟ ᱛᱮᱫᱚ ᱞᱟᱸᱜᱟ ᱛᱷᱟᱠᱟᱣ ᱫᱚ ᱵᱟᱟᱹᱞᱤᱧ ᱵᱩᱡᱷᱟᱹᱣᱟ ᱟᱹᱞᱤᱧ ᱫᱚ ᱦᱟᱜ ᱚᱱᱟ ᱡᱟᱦᱟᱱᱟᱜ ᱠᱟᱹᱢᱤ ᱠᱚ ᱢᱮᱛᱟᱞᱤᱧ ᱠᱷᱟᱱ ᱫᱚᱞᱤᱧ ᱟᱫᱚ ᱞᱟᱸᱜᱟ ᱛᱷᱟᱠᱟ ᱞᱤᱧ ᱵᱩᱡᱟ ᱦᱳᱭ ᱥᱮ ᱟᱫᱚ ᱮᱠᱞᱟ ᱮᱠᱞᱟ ᱮᱠᱞᱟᱫᱮᱞᱟ ᱛᱮᱫᱦᱚᱸ ᱤᱭᱟᱹ ᱜᱮ ᱵᱩᱡᱷᱟᱹᱜᱼᱟ ᱡᱩᱫᱟᱹ ᱜᱮ ᱵᱩᱡᱷᱟᱹᱜᱼᱟ ᱟᱫᱚ ᱚᱱᱟ ᱜᱟᱛᱮ ᱠᱚ ᱥᱟᱶ ᱫᱟᱲᱟ ᱢᱟ ᱟᱨᱚ ᱨᱟᱹᱥᱠᱟᱹ ᱜᱮ ᱵᱩᱡᱷᱟᱹᱜ ᱚᱱᱟᱛᱮ ᱟᱞᱮ ᱜᱟᱛᱮ ᱜᱟᱛᱮ ᱜᱟᱛᱮ ᱢᱤᱫ ᱫᱷᱟᱣ ᱦᱟᱱᱟ ᱟᱡᱳᱫᱤᱭᱟᱹ ᱵᱩᱨᱩ ᱞᱮ ᱥᱮᱱ ᱞᱮᱱᱟ ᱟᱡᱚᱫᱤᱭᱟᱹ ᱵᱩᱨᱩ ᱨᱮ ᱟᱹᱰᱤ ᱞᱮᱠᱟᱱᱟᱜ ᱡᱤᱱᱤᱥ ᱠᱚ ᱢᱮᱱᱟᱜ ᱟᱠᱟᱫᱼᱟ ᱱᱚᱜᱼᱚᱭ ᱡᱮᱢᱚᱱ ᱟᱯᱟᱨ ᱰᱮᱢ ᱞᱚᱣᱟᱨ ᱰᱮᱢ ᱚᱸᱰᱮ ᱫᱟᱜ ᱵᱤᱡᱽᱞᱤ ᱠᱚ ᱵᱮᱱᱟᱜ ᱛᱟᱦᱮᱸᱱᱟ ᱚᱱᱟ ᱥᱟᱶᱛᱮ ᱵᱩᱨᱩ ᱪᱮᱛᱟᱱ ᱨᱮ ᱱᱟᱱᱟ ᱦᱩᱱᱟᱹᱨ ᱫᱚᱠᱟᱱ ᱫᱟᱹᱱᱤ ᱠᱚ ᱢᱮᱱᱟᱜ ᱟᱠᱟᱜᱼᱟ ᱫᱤᱭᱮ ᱯᱚᱨ ᱚᱸᱰᱮ ᱚᱸᱰᱮ ᱜᱮ ᱦᱚᱲ ᱟᱛᱳ ᱦᱚᱸ ᱢᱮᱱᱟᱜ ᱟᱠᱟᱜᱼᱟ ᱚᱸᱰᱮ ᱟᱛ ᱨᱮ ᱦᱚᱲ ᱠᱚ ᱛᱟᱦᱮᱸᱱᱟ ᱵᱩ ᱪᱮᱛᱟᱱ ᱨᱮ ᱚᱱᱟ ᱚᱱᱟ ᱯᱚᱨ ᱠᱚ ᱢᱮᱱᱟ ᱵᱟᱝᱢᱟ ᱢᱮ ᱤᱱ ᱪᱟᱠᱚᱞ ᱤᱭᱟᱹ ᱠᱚ ᱢᱮᱛᱟᱜ ᱠᱟᱱᱟ ᱦᱟᱜ ᱚᱱᱟ ᱫᱤᱨᱤ ᱦᱚᱲ ᱠᱚ ᱢᱮᱱᱟᱜ ᱟᱠᱟᱟᱜᱼᱟ ᱞᱟᱹᱴᱩ ᱞᱟᱹᱴᱩᱣᱟ ᱛᱟᱯᱚᱨ ᱚᱸᱰᱮ ᱥᱩᱛᱟᱹᱱ ᱴᱟᱺᱰᱤ ᱢᱮᱱᱟᱜ ᱚᱱᱠᱟ ᱡᱚᱠᱷᱚᱱ ᱫᱤᱥᱟᱹ ᱠᱚ ᱚᱸᱰᱮ ᱠᱚ ᱥᱮᱸᱫᱽᱨᱟ ᱠᱚ ᱪᱟᱞᱟᱜᱼᱟ ᱛᱚᱠᱷᱚᱱ ᱚᱸᱰᱮ ᱠᱚ ᱰᱮᱨᱟᱜ ᱛᱟᱦᱮᱸᱱᱟ ᱚᱸᱰᱮᱜᱮ ᱫᱟᱠᱟ ᱠᱚ ᱤᱥᱤᱱᱟ ᱡᱚᱢ ᱧᱩᱩ ᱡᱚᱛᱚ ᱠᱚ ᱠᱚᱨᱟᱣ ᱛᱟᱦᱮᱸᱱᱟ ᱛᱟᱦᱮᱸᱱᱟᱠᱚ
ᱦᱩᱸ
ᱛᱮ ᱵᱩᱨᱩ ᱡᱷᱟᱨᱱᱟ ᱢᱮᱱᱟᱜ ᱟᱠᱟᱜ-ᱟ ᱚᱱᱟ ᱥᱟᱶᱛᱮ ᱥᱮ ᱢᱮᱱᱟᱜ-ᱟ ᱱᱚᱣᱟ ᱮ ᱡᱟᱦᱟᱸ ᱨᱟᱥᱛᱟ ᱠᱚᱠᱚ ᱵᱩᱨᱩ ᱪᱮᱛᱟᱱ ᱨᱮ ᱫᱮᱡᱚᱜ ᱞᱟᱹᱜᱤᱫ ᱛᱮ ᱨᱟᱥᱛᱟ ᱠᱚ ᱢᱮᱱᱟᱜ ᱟᱠᱟᱫ ᱦᱟᱸᱜ ᱨᱟᱥᱛᱟ ᱠᱚ ᱵᱮᱱᱟᱣ ᱠᱟᱫᱟ ᱫᱤᱭᱮᱯᱚᱨ ᱚᱱᱟ ᱵᱩᱨᱩ ᱪᱮᱛᱟᱱ ᱨᱮᱦᱚᱸ ᱱᱟᱱᱟᱦᱩᱱᱟᱹᱨ ᱡᱤᱵᱽᱡᱤᱭᱟᱹᱞᱤ ᱠᱚ ᱢᱮᱱᱟᱜ ᱟᱠᱟᱫ ᱠᱚᱣᱟ ᱞᱟᱦᱟ ᱛᱮᱫᱚ ᱠᱚ ᱞᱟᱹᱭᱟ ᱵᱟᱝᱢᱟ ᱚᱸᱰᱮ ᱩᱞ ᱠᱚ ᱛᱟᱦᱮᱱ ᱠᱟᱱ ᱛᱟᱦᱮᱱᱟ ᱵᱟᱱᱟ ᱠᱚ ᱛᱟᱦᱮᱱ ᱠᱟᱱ ᱛᱟᱦᱮᱱᱟ ᱚᱱᱠᱟᱱ ᱜᱮ ᱵᱚᱛᱚᱨᱟᱱ ᱡᱤᱵᱽ-ᱡᱤᱭᱟᱹᱞᱤ ᱠᱚ ᱛᱟᱦᱮᱱ ᱠᱟᱱ ᱛᱟᱦᱮᱱᱟ ᱮᱠᱷᱚᱱ ᱫᱚ ᱦᱟᱸᱜ ᱮᱠᱷᱚᱱ ᱫᱚᱠᱚ ᱵᱟᱹᱱᱩᱜ ᱠᱚᱣᱟ ᱩᱱᱠᱩ ᱵᱟᱠᱳ ᱧᱮᱞ ᱧᱟᱢᱚᱜ ᱠᱟᱱᱟ ᱠᱟᱱᱟ
ᱦᱮᱸ
ᱫᱤᱭᱮ ᱚᱸᱰᱮ ᱮᱠᱷᱚᱱ ᱫᱚ ᱢᱟᱱᱮ ᱯᱨᱟᱭ ᱦᱚᱲ ᱜᱮᱠᱚ ᱪᱟᱞᱟᱜ-ᱟ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱟᱠᱚ ᱚᱸᱰᱮ ᱠᱚ ᱛᱟᱲᱟ ᱠᱚ ᱪᱟᱞᱟᱜ-ᱟ ᱛᱟᱦᱮᱸ ᱨᱮᱱᱟᱜ ᱦᱚᱸ ᱡᱟᱭᱜᱟ ᱠᱚ ᱵᱮᱵᱚᱥᱛᱷᱟ ᱟᱠᱟᱜ-ᱟ ᱮᱠᱷᱚᱱ ᱫᱚ ᱦᱳᱴᱮᱞ ᱥᱮ ᱨᱮᱥᱴᱩᱨᱮᱱᱴ ᱠᱚ ᱵᱮᱱᱟᱣ ᱟᱠᱟᱫ-ᱟ ᱡᱚᱢ-ᱧᱩ ᱠᱚᱨᱮᱱᱟᱜ ᱦᱚᱸ ᱵᱮᱵᱚᱥᱛᱷᱟ ᱢᱮᱱᱟᱜ-ᱟ ᱦᱳᱭ ᱟᱨ ᱱᱚᱜ-ᱚᱭ ᱡᱮᱢᱚᱱ ᱡᱚᱠᱷᱚᱱ ᱥᱮᱸᱫᱽᱨᱟ ᱠᱚ ᱪᱟᱞᱟᱜ-ᱟ ᱥᱮᱸᱫᱽᱨᱟ ᱦᱮᱞᱟᱣ ᱥᱚᱢᱚᱭ ᱟᱨ ᱞᱟᱹᱭ ᱟᱠᱚ ᱵᱟᱝᱢᱟ ᱚᱸᱰᱮ ᱚᱱᱟ ᱵᱩᱨᱩ ᱵᱩᱨᱩ ᱨᱮ ᱟᱹᱰᱤ ᱞᱮᱠᱟᱱ ᱫᱟᱨᱮ-ᱱᱟᱹᱲᱤ ᱠᱚ ᱢᱮᱱᱟᱜ ᱟᱠᱟᱜ-ᱟ ᱦᱟᱸᱜ ᱚᱱᱟ ᱫᱟᱨᱮ ᱱᱟᱹᱲᱤ ᱠᱚᱨᱮ ᱠᱚ ᱞᱟᱹᱭᱟ ᱵᱟᱝ ᱥᱮᱫᱟᱭ ᱚᱠᱛᱚ ᱱᱚᱸᱰᱮ ᱨᱟᱢ ᱞᱚᱠᱠᱷᱚᱱ ᱥᱤᱛᱟᱹ ᱠᱚ ᱛᱟᱦᱮᱱ ᱠᱟᱱ ᱛᱟᱦᱮᱱᱟ ᱥᱤᱛᱟᱹ ᱩᱵ ᱠᱚᱦᱚᱸ ᱚᱱᱟ ᱫᱟᱨᱮ ᱱᱟᱹᱲᱤ ᱠᱚᱨᱮ ᱮᱠᱷᱚᱱ ᱢᱮᱥᱟ ᱢᱮᱱᱟᱜ ᱟᱠᱟᱫᱟ ᱦᱟᱸᱜ ᱚᱱᱟ ᱵᱮᱱ ᱧᱮᱞ ᱞᱮᱠᱷᱟᱡ ᱟᱹᱰᱤᱵᱤᱱ ᱦᱟᱦᱟᱲᱟ ᱩᱛᱟᱹᱨᱚᱜ-ᱟ ᱚᱱᱟ ᱫᱚᱵᱮᱱ ᱧᱮᱞ ᱞᱮᱠᱷᱟᱡ ᱵᱮᱱ ᱢᱮᱱᱟ ᱱᱚᱣᱟ ᱫᱚ ᱥᱟᱹᱨᱤ ᱥᱟᱹᱨᱤ ᱩᱵ ᱠᱟᱱ ᱜᱮᱭᱟ ᱥᱮ ᱱᱚᱣᱟ ᱫᱚ ᱦᱟᱸᱜ ᱫᱟᱨᱮ ᱱᱟᱹᱲᱤ ᱠᱤᱪᱷᱩ ᱦᱤᱸᱥ ᱠᱟᱱᱟ ᱚᱱᱠᱟ ᱜᱮᱢ ᱧᱮᱞᱟ ᱦᱟᱸᱜ ᱮᱠᱫᱚᱢ ᱥᱟᱹᱨᱤ ᱥᱟᱹᱨᱤ ᱩᱵ ᱞᱮᱠᱟᱜᱮ ᱧᱮᱞᱚᱜ-ᱟ ᱚᱱᱟ ᱫᱚ ᱦᱟᱸᱜ ᱟᱨ ᱫᱤᱭᱮᱯᱚᱞ ᱚᱸᱰᱮ ᱢᱮᱱᱟᱜ ᱟᱠᱟᱫᱟ ᱦᱮᱸ ᱱᱟᱞᱟ ᱠᱚ ᱵᱚᱞᱛᱮ ᱫᱟᱜ ᱠᱚ ᱞᱤᱸᱜᱤ ᱟᱬᱜᱳᱱᱟ ᱥᱚᱵ ᱥᱚᱢᱚᱭ ᱪᱮᱛᱟᱱ ᱠᱷᱚᱱ ᱵᱩᱨᱩ ᱪᱮᱛᱟᱱ ᱠᱷᱚᱡ ᱥᱟᱶᱛᱮ ᱵᱤᱨ ᱠᱚᱢᱟ ᱢᱮᱱᱟᱜ ᱟᱠᱟᱫ ᱜᱮ ᱟᱨᱦᱚ ᱞᱟᱹᱩ ᱞᱟᱹᱴᱩ ᱥᱮᱬᱟ ᱥᱮᱬᱟ ᱢᱮᱱᱟᱜ ᱟᱠᱟᱜ-ᱟ᱾ ᱟᱨ ᱱᱚᱜ-ᱚᱭ ᱰᱮᱢ ᱠᱩᱧ ᱞᱟᱹᱭᱮᱫᱟ ᱰᱮᱢ ᱨᱮ ᱱᱟ ᱦᱚᱸ ᱱᱟᱹᱨ ᱤᱭᱟᱹ ᱠᱚ ᱚᱱᱟ ᱱᱟᱹᱣᱠᱟᱹ ᱠᱚ ᱢᱮᱱᱟᱜ ᱟᱠᱟᱟᱜ-ᱟ ᱦᱟᱸᱜ ᱡᱟᱦᱟᱸ ᱠᱚ ᱫᱚᱢᱮ ᱤᱥᱯᱤᱰ ᱛᱮ ᱧᱤᱨᱟᱜ-ᱟ ᱚᱱᱠᱟᱱᱟᱜ ᱞᱟᱣᱠᱟᱹ ᱠᱚ ᱢᱮᱱᱟᱜ ᱟᱠᱟᱜ ᱢᱟᱱᱮ ᱧᱮᱞ ᱛᱮᱫᱚ ᱵᱟᱹᱧ ᱯᱩᱨᱟᱹᱣ ᱫᱟᱲᱮᱭᱟᱜ-ᱟ ᱚᱱᱟᱛᱮ ᱚᱱᱟ ᱜᱟᱹᱰᱤ ᱠᱚᱨᱮᱱᱟᱜ ᱵᱮᱵᱚᱥᱛᱟ ᱢᱮᱱᱟᱜ-ᱟ ᱥᱟᱶᱛᱮ ᱱᱚᱣᱟ ᱫᱟᱜ ᱨᱮᱵᱮᱱ ᱫᱟᱲᱟ ᱞᱟᱹᱜᱤᱫ ᱛᱮ ᱱᱟᱹᱣᱠᱟᱹ ᱠᱚ ᱨᱮᱱᱟᱜ ᱵᱮᱵᱚᱥᱛᱟ ᱢᱮᱱᱟᱜ ᱟᱠᱟᱜ-ᱟ ᱦᱳᱭ ᱟᱨ ᱚᱱᱟ ᱥᱟᱶᱛᱮ ᱠᱚ ᱞᱟᱹᱭᱟ ᱟᱯᱟᱨ ᱰᱮᱢ ᱠᱷᱚᱱ ᱞᱳᱣᱟᱨ ᱰᱮᱢ ᱫᱟᱜ ᱟᱨᱜᱚ ᱨᱟᱠᱟᱵᱟ ᱦᱳᱭ ᱟᱨ ᱚᱱᱠᱟ ᱞᱮᱠᱟ ᱫᱚ ᱟᱨ ᱢᱤᱫ ᱫᱷᱟᱣ ᱤᱭᱟᱹ ᱞᱩᱜᱩ-ᱵᱩᱨᱩ ᱞᱤᱧ ᱥᱮᱱ ᱞᱮᱱᱟ ᱞᱩᱜᱩ-ᱵᱩᱨᱩ ᱨᱮᱦᱚᱸ ᱟᱹᱰᱤ ᱨᱟᱹᱥᱠᱟᱹ ᱵᱮᱱ ᱵᱩᱡᱷᱟᱹᱣ-ᱟ ᱩᱱᱟᱹᱜ ᱦᱚᱲ ᱥᱟᱱᱛᱟᱲ ᱦᱚᱲ ᱚᱸᱰᱮ ᱠᱚ ᱪᱟᱞᱟᱜ-ᱟ᱾ ᱢᱤᱫ ᱥᱟᱶᱛᱮ ᱢᱟᱱᱮ ᱪᱟᱞᱟᱣ ᱟᱬᱜᱚ ᱨᱟᱠᱟᱵ ᱮᱠᱫᱚᱢ ᱞᱟᱸᱜᱟ ᱛᱷᱟᱠᱟᱣ ᱜᱮᱢ ᱵᱩᱡᱟ ᱢᱟᱱᱮ ᱚᱸᱰᱮ ᱫᱚ ᱵᱩᱨᱩ ᱪᱮᱛᱟᱱ ᱵᱩᱨᱩ ᱵᱩᱨᱩ ᱪᱮᱛᱟᱱ ᱵᱩᱨᱩ ᱟᱬᱜᱚ ᱨᱟᱠᱟᱵ ᱨᱮᱱᱟᱜ ᱢᱟᱱᱮ ᱡᱟᱭᱜᱟ ᱢᱮᱱᱟᱜ ᱟᱠᱟᱫᱟ᱾ ᱵᱩᱨᱩ ᱵᱮᱱ ᱨᱟᱠᱟᱵᱱᱟ ᱫᱤᱭᱮ ᱯᱚᱨᱮ ᱟᱨᱦᱚ ᱵᱮᱱ ᱟᱬᱜᱳᱮᱱᱟ ᱟᱨᱚᱵᱮᱱ ᱨᱟᱠᱟᱵ ᱮᱱᱟ ᱦᱚᱭ ᱚᱝᱠᱟ ᱢᱮᱱᱟᱜ ᱟᱠᱟᱫᱟ ᱫᱤᱭᱟ ᱯᱚᱨᱮ ᱠᱚ ᱞᱟᱹᱭᱟ ᱞᱩᱜᱩᱵᱩᱨᱩ ᱨᱮᱫᱚ ᱜᱷᱟᱱᱴᱟ ᱜᱷᱟᱱᱴᱟ ᱵᱟᱲᱮ ᱫᱚ ᱦᱟᱸᱜ ᱞᱟᱛᱟᱨ ᱨᱮ ᱢᱮᱱᱟᱜ ᱟᱠᱟᱫᱟ ᱦᱟᱸᱜ ᱵᱟᱲᱮ ᱫᱟᱨᱮ ᱛᱮ ᱟᱹᱰᱤ ᱞᱟᱹᱴᱩ ᱯᱟᱥᱱᱟ ᱢᱮᱱᱟᱜ ᱟᱠᱟᱫᱟ ᱟᱠᱟᱫᱟ ᱚᱸᱰᱮ ᱵᱟᱲᱮ ᱫᱟᱨᱮ ᱨᱮ ᱵᱚᱞᱚ ᱞᱮᱠᱟ ᱜᱟᱱᱚᱜ-ᱟ ᱚᱸᱰᱮ ᱵᱚᱸᱜᱟ ᱵᱩᱨᱩ ᱠᱚ ᱛᱟᱦᱮᱱᱟ᱾ ᱥᱟᱶᱛᱮᱠᱚ ᱥᱟᱶᱛᱮ ᱢᱮᱱᱟᱜ ᱠᱤᱱᱟ ᱞᱩᱜᱩ ᱵᱟᱵᱟ ᱞᱩᱜᱩᱵᱩᱨᱩ ᱱᱚᱜ ᱚᱸᱰᱮ ᱩᱠᱤᱱ ᱫᱚ ᱪᱮᱛᱟᱱ ᱨᱮ ᱢᱮᱱᱟᱜ ᱠᱟᱜ ᱠᱤᱱᱟ ᱦᱟᱸᱜ ᱛᱟᱨᱯᱚᱨ ᱚᱱᱟ ᱵᱩᱨᱩ ᱡᱷᱟᱨᱱᱟ ᱫᱟᱜ ᱦᱚᱸ ᱟᱹᱰᱤ ᱨᱮᱭᱟᱲ ᱜᱮ ᱵᱩᱡᱷᱟᱹᱜ-ᱟ ᱚᱸᱰᱮ ᱠᱚ ᱞᱟᱹᱭᱟ ᱵᱟᱝᱢᱟ ᱯᱟᱭᱨᱟ ᱯᱟᱭᱨᱟ ᱞᱮᱱᱠᱷᱟᱱ ᱡᱟᱦᱟᱸ ᱡᱟᱦᱟᱸ ᱛᱤᱱᱟᱹᱜ ᱯᱟᱯ ᱢᱮᱱᱟᱜ ᱟᱠᱟᱜ-ᱟ ᱚᱱᱟ ᱠᱚ ᱡᱚᱛᱚ ᱯᱟᱯ ᱪᱟᱵᱟᱜ-ᱟ ᱯᱟᱯ ᱫᱚ ᱱᱮᱠᱟᱱ ᱦᱚᱲ ᱦᱚᱸ ᱯᱟᱯ ᱢᱟ ᱠᱟᱹᱴᱤᱡ ᱦᱩᱰᱤᱧ ᱢᱟᱨᱟᱝ ᱢᱟ ᱯᱟᱯ ᱢᱟ ᱦᱩᱭ ᱟᱠᱟᱱ ᱯᱟᱭᱨᱟ ᱦᱩᱭ ᱠᱟᱱᱟ ᱫᱤᱭᱮᱯᱚᱨ ᱟᱫᱚ ᱚᱱᱟ ᱫᱚ ᱢᱮᱴᱟᱣ ᱠᱟᱱᱟ ᱥᱮ ᱵᱟᱝ ᱢᱮᱴᱟᱣ ᱠᱟᱱᱟ ᱱᱤᱡᱮ ᱛᱚ ᱵᱟᱹᱞᱤᱧ ᱞᱟᱹᱭ ᱫᱟᱲᱮᱭᱟᱜ-ᱟ᱾ ᱚᱱᱠᱟ ᱞᱮᱠᱟ ᱫᱚ ᱟᱫᱚ ᱥᱟᱨᱤ ᱡᱮ ᱱᱟᱥᱮ ᱴᱷᱤᱠ ᱟᱹᱞᱤᱧ ᱦᱚᱸ ᱵᱟᱹᱞᱤᱧ ᱵᱟᱲᱟᱭᱟ ᱫᱤᱭᱮᱯᱚ ᱚᱸᱰᱮ ᱫᱚ ᱚᱱᱠᱟ ᱯᱩᱡᱟᱹ ᱠᱚ ᱮᱢᱟ ᱥᱟᱺᱜᱤᱧ ᱥᱟᱺᱜᱤᱧ ᱦᱚᱲ ᱠᱚ ᱦᱚᱲ ᱠᱚ ᱦᱤᱡᱩᱜᱼᱟ ᱥᱟᱺᱜᱤᱧ ᱫᱤᱥᱚᱢ ᱠᱚᱨᱮᱱ ᱚᱸᱰᱮ ᱯᱩᱡᱟᱹ ᱠᱚ ᱮᱢᱟ ᱚᱸᱰᱮ ᱵᱚᱸᱜᱟ ᱵᱩᱨᱩ ᱠᱚ ᱩᱰᱩᱠᱚᱜ ᱛᱟᱦᱮᱱᱟ ᱪᱮᱛᱟᱱ ᱠᱷᱚᱱ ᱠᱚ ᱞᱟᱹᱭᱟ ᱫᱤᱭᱮᱯᱚᱛ ᱩᱱᱠᱩ ᱟᱢᱟᱜ ᱡᱟᱦᱟᱸ ᱛᱤᱱᱟᱹᱜ ᱵᱟᱹᱲᱤᱡ ᱮᱢ ᱠᱟᱹᱢᱤᱭᱟ ᱥᱮ ᱡᱟᱦᱟᱱᱟᱜ ᱠᱚᱢ ᱠᱚᱨᱟᱣᱟ ᱩᱱᱠᱩᱢ ᱞᱟᱹᱭ ᱠᱮ ᱠᱷᱟᱡ ᱡᱟᱦᱟᱸ ᱛᱤᱱᱟᱹᱜ ᱜᱮ ᱥᱟᱱᱛᱤ ᱨᱮᱢ ᱛᱟᱦᱮᱱᱟ ᱠᱚ ᱞᱟᱹᱭᱟ ᱯᱩᱡᱟᱹ ᱠᱚ ᱮᱢ ᱞᱮᱠᱷᱟᱡ ᱟᱹᱞᱤᱧ ᱦᱚᱸ ᱯᱩᱡᱟᱹ ᱫᱚᱞᱤᱧ ᱮᱢ ᱮᱢᱠᱟᱜ ᱛᱟᱦᱮᱸ ᱱᱟ ᱦᱳᱭ ᱟᱫᱚ ᱜᱟᱛᱮ ᱠᱚ ᱟᱯᱮ ᱥᱮᱱ ᱦᱩᱭ ᱮᱱᱟ ᱛᱚ ᱦᱳᱭ ᱟᱫᱚ ᱛᱟᱦᱚᱞᱮ ᱠᱷᱟᱱᱡ ᱫᱚ ᱚᱱᱠᱟᱜ ᱜᱮ ᱚᱸᱰᱮ ᱛᱟᱦᱮᱸ ᱨᱮᱱᱟᱜ ᱡᱟᱭᱜᱟ ᱠᱚᱦᱚᱸ ᱢᱮᱱᱟᱜ ᱠᱟᱫ ᱛᱟᱦᱮᱸᱱ ᱦᱩᱭ ᱞᱮᱱᱟ ᱨᱮᱱᱟᱜ ᱚᱵᱚᱥᱛᱷᱟ ᱠᱚ ᱠᱚᱨᱟᱣ ᱞᱮᱫᱟ ᱛᱟᱦᱚᱞᱮ ᱢᱤᱫ ᱥᱤᱧ ᱢᱤᱫ ᱧᱤᱫᱟᱹ ᱛᱟᱦᱮᱸ ᱦᱩᱭ ᱞᱮᱱᱟ᱾ ᱫᱤᱭᱮᱯᱚᱨ ᱟᱫᱚ ᱦᱟᱸᱜ ᱚᱱᱠᱟᱮ ᱞᱮᱠᱟ ᱫᱚ ᱵᱟᱡᱟᱨ ᱫᱤᱥᱚᱢ ᱠᱳᱞᱠᱟᱛᱟ ᱵᱟᱡᱟᱨ ᱥᱮᱱ ᱦᱩᱭ ᱢᱤᱫ ᱫᱷᱟᱣ ᱟᱹᱰᱤ ᱞᱮᱠᱟᱱ ᱡᱟᱭᱜᱟ ᱜᱮ ᱢᱮᱱᱟᱜ ᱟᱠᱟᱫᱟ ᱠᱳᱞᱠᱟᱛᱟ ᱫᱚᱵᱮᱱ ᱧᱮᱞ ᱟᱠᱟᱫ ᱜᱮᱭᱟ ᱛᱚ ᱟᱵᱮᱱ ᱫᱚ
ᱦᱳᱭ ᱧᱮᱞ ᱫᱚ ᱚᱱᱠᱟ ᱫᱚ ᱦᱟᱜ ᱥᱮᱱ ᱫᱚ ᱦᱟᱜ ᱵᱟᱝ ᱦᱩᱭ ᱠᱟᱱᱟ ᱟᱸᱡᱚᱢ ᱜᱮᱞᱤᱧ ᱟᱸᱡᱚᱢ ᱵᱟᱲᱟᱣ ᱠᱟᱜ ᱦᱟᱸᱜ
ᱟᱫᱚ ᱠᱳᱞᱠᱟᱛᱟ ᱵᱟᱡᱟᱨ ᱨᱮ ᱪᱮᱫ ᱠᱚᱵᱮᱱ ᱟᱸᱡᱚᱢ ᱠᱟᱜ ᱠᱟᱹᱴᱤᱡ ᱠᱷᱟᱴᱚ ᱢᱟᱪᱷᱟᱛᱮ ᱞᱟᱹᱭ ᱛᱟᱞᱟᱝ ᱢᱮ ᱛᱟᱦᱚᱞᱮ
ᱦᱳᱭ ᱞᱟᱹᱭ ᱟᱠᱚ ᱠᱳᱞᱠᱟᱛᱟ ᱵᱟᱡᱟᱨᱢᱟ ᱠᱟᱭᱨᱟ ᱵᱤᱞᱤ ᱢᱟ ᱟᱹᱰᱤ ᱧᱩᱢᱟᱹᱱᱟᱜ ᱜᱮᱭᱟ ᱡᱟᱥ ᱪᱮᱜ ᱠᱚ ᱞᱟᱹᱭᱟ ᱱᱚᱝᱠᱟ ᱠᱚᱦᱚᱸ ᱟᱸᱡᱚᱢ ᱵᱟᱲᱟ ᱟᱠᱟᱱᱟ ᱟᱨᱚ
ᱟᱨ ᱠᱚ ᱞᱟᱹᱭᱟ ᱚᱸᱰᱮ ᱫᱚ ᱟᱹᱰᱤ ᱢᱟᱨᱟᱝ ᱢᱟᱨᱟᱝ ᱚᱲᱟᱜ ᱠᱚ ᱢᱮᱱᱟᱜ ᱟᱠᱟᱜᱼᱟ ᱱᱚᱝᱠᱟ ᱠᱚ ᱟᱸᱡᱚᱢ ᱟᱠᱟᱱᱟ ᱱᱚᱝᱠᱟ ᱟᱸᱡᱚᱢ ᱵᱟᱲᱟ ᱦᱩᱭ ᱠᱟᱱ ᱜᱮᱭᱟ ᱩᱱᱟᱹᱜ ᱫᱚ ᱵᱟᱹᱞᱤᱧ ᱵᱟᱲᱟᱭᱟ
ᱦᱩᱭ ᱚᱱᱟ ᱦᱟᱣᱲᱟ ᱵᱨᱤᱡᱽ ᱞᱟᱹᱴᱩ ᱞᱟᱹᱴᱩ ᱢᱮᱱᱟᱜ ᱟᱠᱟᱜ ᱛᱩᱢᱟᱱ
ᱦᱳᱭ ᱦᱳᱭ ᱚᱱᱟᱠᱚ ᱟᱸᱡᱚᱢ ᱵᱟᱲᱟ ᱦᱩᱭ ᱟᱠᱟᱱᱟ ᱦᱟᱣᱲᱟ ᱵᱨᱤᱡᱽᱢᱟ ᱵᱟᱝ ᱢᱟᱠᱚ ᱞᱟᱹᱭᱟ ᱢᱟᱱᱮ ᱞᱟᱛᱟᱨ ᱨᱮᱫᱚ ᱢᱟᱱᱮ ᱚᱱᱠᱟᱱ ᱟᱴᱚᱠᱟᱜ ᱫᱚ ᱵᱟᱹᱱᱩᱜᱼᱟ ᱟᱡ ᱢᱟᱱᱮ ᱡᱚᱲᱮᱱ ᱠᱟᱛᱮ ᱜᱮᱠᱚ ᱦᱳᱭ ᱯᱳᱞ ᱠᱷᱳᱱᱴᱮᱞ ᱠᱚᱫᱚ ᱵᱟᱹᱱᱩᱜ ᱠᱟᱜᱼᱟ ᱱᱚᱝ ᱚᱱᱠᱟ ᱠᱚ ᱞᱟᱹᱭ ᱵᱟᱲᱟᱭᱟ ᱧᱮᱞ ᱠᱚᱫᱚ ᱵᱟᱝ ᱦᱩᱭ ᱟᱠᱟᱱᱟ ᱱᱚᱝᱠᱟ ᱤᱱᱴᱟᱨᱱᱮᱴ ᱠᱚᱨᱮ ᱜᱮ ᱧᱮᱞ ᱵᱟᱲᱟ ᱦᱩᱭ ᱟᱠᱟᱱᱟ
ᱦᱳᱭ ᱤᱰᱮᱱ ᱜᱟᱨᱰᱮᱱ ᱠᱚ ᱤᱰᱮᱱ ᱜᱟᱨᱰᱮᱱ ᱠᱚᱫᱚ ᱵᱮᱱ ᱟᱸᱡᱚᱢ ᱠᱟᱜ ᱜᱮᱭᱟ ᱛᱚ
ᱩᱱᱟᱹᱜ ᱴᱟᱭ ᱫᱚ ᱦᱟᱸᱜ ᱵᱟᱝᱞᱤᱧ ᱟᱸᱡᱚᱢ ᱠᱟᱫᱟ ᱦᱟᱸᱜ ᱤᱰᱮᱱᱜᱰᱮᱱ ᱠᱚᱫᱚ
ᱛᱚ ᱚᱸᱰᱮ ᱠᱷᱮᱞ ᱦᱩᱭᱩᱜ ᱛᱟᱦᱮᱱᱟ ᱞᱟᱹᱴᱩ ᱞᱟᱹᱴᱩ ᱠᱷᱮᱞ ᱠᱚ ᱠᱚᱨᱟᱣ ᱦᱚᱪᱚᱭ ᱛᱟᱦᱮᱱᱟ ᱵᱚᱞ ᱠᱷᱮᱞ ᱠᱚ ᱦᱟᱸᱜ
ᱚ ᱦᱚᱸ ᱦᱳᱭ ᱠᱷᱮᱞ ᱠᱚᱫᱚ ᱧᱮᱞ ᱵᱟᱲᱟ ᱦᱩᱭᱩ ᱟᱠᱟᱱᱟᱱᱟ ᱟᱫᱚ ᱚᱱᱠᱟ ᱫᱚ ᱦᱟᱸᱜ ᱟᱸᱡᱚᱢ ᱠᱚᱫᱚ ᱵᱟᱝ ᱦᱩᱭᱩ ᱟᱠᱟᱱᱟ ᱚᱱᱠᱟ ᱩᱱᱟᱹᱜ ᱴᱟᱭ ᱫᱚ ᱱᱟᱥᱮ ᱱᱟᱥᱮ ᱚᱱᱠᱟ ᱩᱭᱦᱟᱹᱨ ᱠᱚᱫᱚ ᱵᱟᱝ ᱦᱤᱡᱩᱜ ᱠᱟᱱᱟ ᱚᱱᱠᱟ ᱫᱚ
ᱠᱷᱮᱞ ᱨᱮᱱᱟᱜ ᱠᱟᱛᱷᱟ ᱫᱚ ᱟᱡᱚᱢᱚᱜ ᱛᱚ
ᱚᱸᱰᱮ ᱥᱮᱱ ᱵᱟᱲᱟ ᱟᱠᱟᱱ ᱜᱮᱭᱟᱵᱮᱱ ᱚᱸᱰᱮ ᱪᱮᱫ ᱠᱚ ᱢᱮᱱᱟᱜ ᱟᱠᱟᱜᱼᱟ ᱚᱱᱠᱟ ᱱᱟᱥᱮ ᱵᱮᱱ ᱞᱟᱹᱭ ᱞᱮᱠᱷᱟᱡ ᱟᱨᱚ ᱱᱟᱯᱟᱭ ᱠᱚᱜᱼᱟ
ᱦᱳᱭ ᱥᱮᱱ ᱫᱚᱞᱤᱧ ᱥᱮᱱ ᱠᱟᱱᱟ ᱠᱳᱞᱠᱟᱛᱟ ᱵᱟᱡᱟᱨ ᱨᱮᱱᱟᱜ ᱧᱮᱞ ᱛᱮᱱᱟᱜ ᱢᱟ ᱵᱟᱝ ᱢᱩᱪᱟᱹᱛᱚᱜ ᱟᱹᱰᱤ ᱞᱟᱹᱴᱩ ᱵᱟᱡᱟᱨ ᱛᱚ ᱚᱱᱟ ᱫᱚ ᱟᱵᱚᱣᱟᱜ ᱡᱚᱛᱚᱠᱷᱚᱱ ᱞᱟᱹᱴᱩ ᱵᱟᱡᱟᱨ ᱠᱟᱱ ᱛᱟᱵᱚᱱᱟ ᱟᱫᱚ ᱟᱹᱞᱤᱧ ᱡᱚᱠᱷᱚᱱ ᱞᱤᱧ ᱥᱮᱱ ᱞᱮᱱᱟ ᱠᱳᱞᱠᱟ ᱛᱚᱠᱷᱚᱱ ᱫᱚ ᱚᱱᱟ ᱦᱟᱣᱲᱟ ᱵᱤᱨᱤᱡᱽ ᱛᱮᱞᱤᱧ ᱯᱟᱨᱚᱢ ᱢᱮᱱᱟ ᱟᱹᱞᱤᱧ ᱦᱚᱸ ᱟᱹᱰᱤ ᱞᱤᱧ ᱦᱟᱦᱟᱲᱟᱜ ᱩᱛᱟᱹᱨ ᱮᱱᱟ ᱚᱱᱟ ᱵᱟᱨᱭᱟ ᱠᱷᱩᱱᱴᱤ ᱢᱮᱱᱟᱜ ᱟᱠᱟᱜᱼᱟ ᱚᱱᱟ ᱛᱮᱜᱮ ᱟᱴᱠᱟᱣ ᱢᱮᱱᱟᱜ ᱟᱠᱟᱫᱟ ᱠᱳᱱᱳ ᱞᱟᱛᱟᱨ ᱨᱮ ᱠᱷᱩᱱᱴᱤ ᱠᱩᱜᱮ ᱵᱟᱹᱱᱩᱜ ᱠᱟᱜᱼᱟ ᱟᱨ ᱥᱟᱨᱟ ᱜᱷᱟᱹᱲᱤᱡ ᱜᱮ ᱫᱟᱜ ᱢᱟ ᱞᱤᱸᱜᱤ ᱜᱮ ᱛᱟᱦᱮᱱ ᱫᱟᱜ ᱜᱮ ᱵᱟᱝ ᱥᱟᱵᱟᱜᱼᱟ
ᱦᱳᱭ ᱟᱨ ᱚᱱᱟ ᱞᱟᱦᱟᱛᱮ ᱚᱱᱟ ᱫᱟᱜ ᱞᱟᱛᱟᱨ ᱞᱟᱛᱟᱨ ᱛᱮᱠᱚ ᱞᱟᱹᱭᱟ ᱟᱠᱚ ᱢᱮᱴᱨᱳ ᱪᱟᱞᱟᱜᱼᱟ ᱫᱚ ᱪᱳᱞ ᱫᱚ ᱵᱟᱹᱞᱤᱧ ᱧᱮᱞ ᱠᱟᱜᱼᱟ ᱦᱟᱜ ᱚᱱᱟ ᱫᱚ ᱪᱟᱞᱟᱜ ᱨᱮᱱᱟᱜ ᱤᱪᱪᱷᱟᱹ ᱢᱮᱱᱟᱜ ᱠᱟᱜ ᱛᱟᱹᱟᱞᱤᱧᱟ ᱥᱟᱶᱛᱮ ᱱᱚᱜᱼᱚᱸᱚᱭ ᱪᱩᱲᱤᱭᱟᱹ ᱢᱩᱲᱭᱟᱹ ᱢᱮᱱᱟᱜ ᱟᱠᱟᱟᱜᱼᱟ ᱟᱹᱵᱤᱱᱟᱜ ᱫᱟᱬᱟᱱ ᱨᱮᱱᱟᱜ ᱤᱪᱪᱷᱟᱹ ᱠᱚᱫᱚ ᱚᱠᱟ ᱠᱚᱨᱮ ᱢᱮᱱᱟᱜ ᱠᱟᱜᱼᱟ
ᱫᱟᱬᱟ ᱨᱮᱱᱟᱜ ᱤᱪᱪᱷᱟᱹ ᱠᱚᱢᱟ ᱢᱮᱱᱟᱜ ᱜᱮ ᱚᱱᱠᱟ ᱢᱟ ᱟᱫᱚ ᱥᱚᱢᱚᱭ ᱠᱚᱦᱚᱸ ᱚᱠᱛᱚ ᱠᱚᱦᱚᱸ ᱚᱱᱠᱟ ᱵᱟᱝ ᱧᱟᱢᱚᱜ ᱛᱮ ᱫᱟᱬᱟ ᱫᱚ ᱵᱟᱝ ᱦᱩᱭ ᱠᱟᱱᱟ ᱫᱟᱬᱟ ᱠᱚᱫᱚ ᱢᱮᱱᱟᱜ ᱜᱮᱭᱟ ᱥᱟᱺᱜᱤᱧ ᱥᱮᱫ ᱫᱚ ᱪᱟᱞᱟᱣ ᱨᱮᱱᱟᱜ ᱤᱪᱪᱷᱟᱹ ᱠᱚᱢᱟ ᱢᱮᱱᱟᱜ ᱜᱮᱭᱟ ᱛᱚ ᱠᱟᱹᱣᱰᱤ ᱠᱚᱦᱚᱸ ᱟᱱᱟᱴ ᱱᱚᱛᱚ ᱚᱱᱠᱟ ᱥᱟᱜᱤᱧ ᱥᱮᱫ ᱫᱚ ᱵᱟᱝ ᱥᱮᱱᱚᱜ ᱦᱩᱭᱩᱜ ᱠᱟᱱᱟ ᱠᱳᱞᱠᱟᱛᱟ ᱠᱚᱦᱚᱸ ᱪᱟᱞᱟᱜ ᱠᱚᱫᱚ ᱥᱟᱱᱟ ᱜᱮᱭᱟ ᱥᱟᱱᱟ ᱫᱚ ᱟᱨᱚ ᱱᱚᱛᱮ ᱢᱩᱠᱩᱴᱢᱩᱱᱤ ᱰᱮᱢ ᱦᱚᱸᱠᱚ ᱞᱟᱹᱭ ᱜᱮᱭᱟ ᱠᱚ ᱪᱮᱦᱨᱟ ᱱᱚᱸᱰᱮᱱᱟᱜ ᱟᱹᱰᱤ ᱱᱟᱯᱟᱭ ᱱᱟᱯᱟᱭ ᱧᱮᱞᱡᱚᱝ ᱨᱮᱱᱟᱜ ᱠᱚᱦᱚᱸ ᱢᱮᱱᱟᱜ ᱟᱠᱟᱫᱟ ᱱᱚᱝᱠᱟ ᱥᱟᱺᱜᱤᱧ ᱠᱚᱫᱚ ᱚᱱᱠᱟ ᱫᱚ ᱦᱟᱸᱜ ᱵᱟᱲᱟᱭ ᱠᱚᱫᱚ ᱩᱱᱟᱹᱜ ᱫᱚ ᱵᱟᱹᱱᱩᱜ ᱠᱟᱜᱼᱟ ᱛᱚ ᱚᱱᱠᱟ ᱫᱚ ᱦᱟᱸᱜ ᱱᱤᱛ ᱫᱷᱟᱹᱨᱤᱡ ᱫᱚᱦᱟᱸᱜ ᱵᱟᱹᱞᱤᱧ ᱞᱚᱠᱠᱷᱚ ᱠᱟᱜᱼᱟ ᱥᱮ ᱵᱟᱟᱹᱞᱤᱧ ᱩᱭᱦᱟᱹᱨᱮᱜᱼᱟ ᱦᱟᱸᱜ
ᱦᱳᱭ ᱦᱳᱭ ᱦᱳᱭ
ᱚᱱᱠᱟ
ᱫᱟᱲᱟ ᱫᱚ ᱮᱠᱟᱞ ᱱᱤᱦᱟᱹᱛ ᱞᱟᱹᱠᱛᱤ ᱠᱟᱱ ᱜᱮᱭᱟ ᱵᱟᱠᱷᱟᱡ ᱯᱚᱨᱮ ᱠᱷᱮᱛᱨᱮ ᱨᱮᱵ ᱦᱚᱨ ᱞᱮᱱᱠᱟᱱ ᱫᱚ ᱦᱟᱸᱜ ᱟᱫᱚ ᱚᱲᱟᱜ ᱨᱮᱱᱟᱜ ᱡᱟᱦᱟᱸ ᱛᱤᱱᱟᱹᱜ ᱪᱟᱯ ᱛᱮᱜᱮ ᱟᱵᱤᱱᱟᱜ ᱰᱩᱠᱛᱟᱲᱤ ᱮᱠᱷᱚᱱ ᱚᱠᱛᱚ ᱩᱢ ᱨᱮᱱᱟᱜ ᱛ ᱨᱮᱜᱮ ᱟᱲᱟᱜ ᱤᱫᱤ ᱯᱮ
ᱦᱳᱭ ᱦᱳᱭ ᱦᱳᱭ
ᱦᱳᱭ ᱜᱚᱢᱠᱮ ᱛᱟᱦᱞᱮ ᱴᱟᱭᱤᱢ ᱠᱚᱢᱟ ᱦᱩᱭᱮᱱ ᱛᱞᱟᱝᱼᱟ ᱫᱚ ᱫᱚᱲᱦᱟ ᱟᱨ ᱢᱤᱫ ᱦᱟᱸᱜ
ᱦᱳᱭ ᱦᱳᱭ ᱦᱳᱭ
ᱦᱮᱸ